ᱦᱮᱞᱳ
ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱚᱢ ᱪᱮᱫ ᱮᱢ ᱪᱤᱠᱟᱹᱮᱫᱟ?
ᱱᱚᱜ-ᱚᱭ ᱫᱩᱲᱩᱵ ᱵᱟᱲᱟ ᱦᱩᱭ ᱟᱠᱟᱱᱟ ᱟᱢ ᱫᱚ ᱪᱮᱫ ᱮᱢ ᱪᱤᱠᱟᱹᱭ ᱫᱟ
ᱤᱧ ᱦᱚᱧ ᱫᱩᱲᱩᱵ ᱟᱠᱟᱱ ᱜᱮᱭᱟ
ᱦᱩᱸ
ᱦᱩᱸ ᱛᱟᱦᱮᱞᱤ ᱦᱮᱸ ᱱᱟᱯᱟᱭ ᱵᱟᱲᱟ ᱜᱮ ᱚᱲᱟᱜ ᱥᱮᱫ ᱠᱚᱨᱮ ᱪᱮᱫ ᱞᱮᱠᱟ
ᱵᱷᱟᱜᱮ ᱜᱮ ᱱᱟᱯᱟᱭ ᱵᱟᱲᱟ ᱜᱮᱭᱟ ᱱᱤᱭᱟᱹ ᱜᱷᱟᱹᱲᱤᱡ ᱫᱚ
ᱩᱸ ᱴᱷᱤᱠ ᱜᱮᱭᱟ ᱢᱟ ᱛᱟᱦᱚᱞᱮ ᱛᱮᱦᱮᱧ ᱫᱚ ᱛᱟᱦᱚᱞᱮ ᱟᱞᱟᱝ ᱫᱚ ᱠᱩᱫᱩᱢ ᱱᱤᱭᱮ ᱞᱟᱝ ᱜᱟᱞᱢᱟᱨᱟᱣᱟ ᱦᱩᱸ
ᱦᱳᱭ
ᱛᱟᱦᱚᱞᱮ ᱟᱢ ᱦᱚᱸ ᱞᱟᱹᱭ ᱢᱮ ᱟᱨ ᱤᱧ ᱞᱟᱹᱭ-ᱟ ᱵᱟᱱᱟ ᱦᱚᱲ ᱜᱮ ᱠᱩᱠᱞᱤ ᱞᱟᱝ ᱫᱚᱦᱚᱭᱟ ᱟᱢ ᱠᱩᱠᱞᱤ ᱠᱩᱠᱞᱤᱢ ᱞᱟᱹᱭ-ᱟ ᱤᱧ ᱛᱮᱞᱟᱧ ᱞᱟᱹᱭ-ᱟ ᱟᱢ ᱟᱢ ᱠᱩᱠᱞᱤᱢ ᱞᱟᱹᱭ-ᱟ ᱤᱧ ᱛᱮᱞᱟᱧ ᱞᱟᱹᱭ-ᱟ ᱚᱱᱠᱟ
ᱦᱮᱸ ᱴᱷᱤᱠ ᱜᱮᱭᱟ
ᱦᱮᱸ ᱴᱷᱤᱠ ᱜᱮᱭᱟ ᱢᱟ ᱛᱟᱦᱚᱞᱮ ᱤᱧ ᱜᱮ ᱯᱳᱭᱞᱳᱧ ᱠᱩᱠᱞᱤ ᱞᱮᱱᱜᱮ
ᱦᱮᱸ
ᱛᱟᱭᱞᱮ ᱞᱟᱹᱭ ᱢᱮ ᱠᱩᱫᱩᱢ ᱨᱮ ᱠᱩᱲᱤᱫ ᱠᱩᱲᱤᱫ ᱫᱟᱨᱮ ᱫᱟᱨᱮ ᱵᱤᱨ ᱫᱟᱨᱮ ᱫᱟᱨᱮ ᱫᱟᱨᱮ ᱟᱹᱛᱩ ᱫᱟᱨᱮ ᱚᱠᱟ ᱫᱟᱨᱮ ᱨᱮ ᱞᱩᱛᱩᱨ ᱢᱮᱱᱟᱜᱼᱟ
ᱦᱟᱹᱛᱤ ᱞᱩᱛᱩᱨ ᱨᱮ
ᱪᱮᱫ ᱮᱢ ᱞᱟᱹᱭ ᱠᱮᱫᱟ ᱦᱟᱹᱛᱤ
ᱦᱟᱹᱛᱤ ᱞᱩᱛᱩᱨ ᱨᱮ ᱳᱤ
ᱴᱷᱤᱠ ᱴᱷᱤᱠ
ᱟᱹᱞᱤᱧ ᱦᱚᱸ ᱛᱟᱦᱚᱞᱮ ᱞᱤᱧ ᱠᱩᱞᱤᱭᱮᱫ ᱵᱤᱱᱟ
ᱦᱮᱸ ᱦᱮᱸ
ᱠᱩᱫᱩᱢ ᱨᱮ ᱠᱩᱲᱤᱫ ᱠᱩᱲᱤᱫ ᱵᱟᱡᱟᱨ ᱵᱟᱡᱟᱨ ᱢᱟᱨᱟᱝ ᱵᱟᱡᱟᱨ ᱵᱟᱡᱟᱨ ᱵᱟᱡᱟᱨ ᱦᱩᱰᱤᱧ ᱵᱟᱡᱟᱨ ᱚᱠᱟ ᱵᱟᱡᱟᱨ ᱨᱮ ᱢᱮᱱᱟᱜ ᱢᱟᱱ ᱧᱟᱢᱚᱜ
ᱚ
ᱛᱮᱞᱟ ᱞᱟᱹᱭ ᱵᱤᱱ ᱢᱟ ᱦᱚᱸ ᱴᱷᱤᱠ ᱜᱮᱭᱟ
ᱦᱚᱸ ᱛᱚᱵᱮ ᱤᱧᱤᱧ ᱞᱤᱧ ᱞᱟᱹᱭ ᱞᱮᱜᱮ ᱛᱟᱦᱚᱞᱮ ᱠᱩᱫᱩᱢ ᱨᱮ ᱠᱩᱲᱤᱫ ᱠᱩᱲᱤᱫ ᱵᱤᱨ ᱫᱤᱥᱚᱢ ᱦᱚᱲ ᱫᱚ ᱥᱟᱛᱮ ᱫᱤᱥᱚᱢ ᱠᱚᱲᱟ ᱫᱚ ᱴᱩᱭ ᱫᱤᱥᱚᱢ ᱥᱟᱛᱮ ᱥᱟᱛᱮ
ᱵᱟᱫᱽᱲᱟ
ᱦᱮᱸ ᱦᱮᱸ ᱦᱮᱸ
ᱴᱷᱤᱠ ᱜᱮᱭᱟ ᱟᱹᱞᱤᱧ ᱞᱤᱧ ᱠᱩᱞᱤᱭᱮᱫ ᱵᱤᱱᱟ ᱛᱚᱵᱮ ᱟᱨ ᱢᱤᱫᱴᱟᱝ
ᱦᱩᱸ
ᱠᱩᱫᱩᱢ ᱨᱮ ᱠᱩᱲᱤᱫ ᱠᱩᱲᱤᱫ ᱢᱟᱨᱥᱮᱞ ᱨᱮᱫᱚᱭ ᱢᱟᱨᱥᱟᱞ ᱨᱮᱫᱚᱭ ᱯᱟᱸᱡᱟ ᱢᱮᱭᱟ ᱧᱩᱸᱛ ᱨᱮᱫᱚᱭ ᱵᱟᱹᱜᱤᱭᱟᱢᱟ
ᱚ
ᱢᱟ ᱞᱟᱹᱭ ᱵᱤᱱ
ᱚᱱᱟ ᱫᱚ ᱦᱩᱭᱩᱜ ᱠᱟᱱᱟ ᱠᱩᱫᱩᱢ ᱤᱭᱟᱹ ᱚᱱᱟ ᱨᱮᱱᱟᱜ ᱚᱱᱟ ᱫᱚ ᱦᱩᱭᱩᱜ ᱠᱟᱱᱟ ᱩᱢᱩᱞ ᱡᱮᱢᱚᱱ ᱧᱩᱛᱟᱹᱫ ᱨᱮᱫᱚᱭ ᱢᱟᱨᱥᱟᱞ ᱨᱮᱫᱚᱭ ᱯᱟᱸᱡᱟ ᱢᱮᱭᱟ ᱟᱨ ᱧᱩᱛᱟᱹᱫ ᱨᱮᱫᱚᱭ ᱟᱫ ᱢᱮᱭᱟ ᱦᱩ ᱵᱟᱹᱜᱤᱭᱟᱢᱟ ᱧᱩᱛᱟᱹᱫ ᱨᱮ ᱩᱱᱟᱹᱜ ᱢᱟᱨᱥᱟᱞ ᱫᱚ ᱵᱟᱝ ᱧᱮᱞᱚᱜᱼᱟ ᱛᱚ ᱪᱷᱟᱭᱟ ᱫᱚ
ᱵᱟᱝ ᱟᱨ
ᱦᱩᱸ ᱛᱟᱦᱚᱞᱮ ᱟᱨ ᱢᱤᱫᱴᱟᱝᱤ ᱞᱤᱧ ᱞᱟᱹᱭ ᱞᱮᱜᱮ ᱠᱩᱫᱩᱢ ᱨᱮ ᱠᱩᱲᱤᱫ ᱠᱩᱲᱤᱫ ᱦᱚᱯᱚᱱ ᱮᱨᱟ ᱠᱚ ᱧᱮᱞᱮᱭᱟ ᱮᱸᱜᱟᱛ ᱫᱚᱠᱚ ᱮᱸᱜᱟᱛ ᱫᱚᱠᱚ ᱤᱫᱤᱮᱭᱟ
ᱵᱟᱣᱞᱟ
ᱦᱩᱸ ᱦᱩᱸ
ᱦᱳᱭ ᱴᱷᱤᱠ ᱜᱮᱭᱟ ᱟᱹᱞᱤᱧ ᱦᱚᱞᱤᱧ ᱞᱟᱹᱭᱼᱟ ᱛᱚᱵᱮ
ᱦᱮᱸ ᱢᱟ
ᱠᱩᱫᱩᱢ ᱨᱮ ᱠᱩᱲᱤᱫ ᱠᱩᱲᱤᱫ ᱢᱤᱫᱴᱟᱝ ᱪᱮᱬᱮ ᱢᱤᱫ
ᱪᱮᱫ ᱢᱤᱫ ᱵᱟᱜᱤ ᱡᱮᱞᱟ
ᱚᱱᱟ ᱫᱚ ᱚᱱᱠᱟ ᱫᱚ ᱵᱟᱝ ᱚᱱᱟ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱢᱤᱫᱴᱟᱝ ᱢᱤᱫᱴᱟᱝ ᱪᱮᱬᱮ ᱢᱤᱫ ᱚᱲᱟᱜ ᱮ ᱡᱤᱞᱟ ᱚᱱᱟ ᱫᱚ ᱦᱩᱭᱩᱜ ᱠᱟᱱᱟ ᱰᱤᱨᱟᱹ ᱢᱟᱨᱥᱟᱞ ᱰᱤᱵᱟᱹ ᱢᱟᱨᱥᱟᱞ
ᱦᱳᱭ ᱵᱷᱟᱜᱮ ᱞᱮᱠᱟ ᱵᱟᱹᱞᱤᱧ ᱞᱟᱹᱭ ᱫᱟᱲᱮᱟᱫᱟ ᱴᱷᱤᱠ ᱜᱮᱭᱟ
ᱦᱩᱸ ᱦᱩᱸ ᱛᱟᱯᱚᱨᱮ ᱟᱫᱚ ᱟᱹᱞᱤᱧ ᱞᱤᱧ ᱞᱟᱹᱭ ᱮᱫᱟ ᱠᱩᱫᱩᱢ ᱨᱮ ᱠᱩᱲᱤᱫ ᱠᱩᱲᱤᱫ ᱫᱟᱨᱮ ᱫᱟᱨᱮᱵᱽ ᱫᱟᱨᱮᱻ ᱚ ᱫᱟᱨᱮ ᱫᱟᱨᱮ-ᱫᱟᱨᱮ ᱪᱮᱛᱟᱱ ᱨᱮ ᱫᱟ ᱡᱚ ᱟᱨ ᱡᱚ ᱪᱮᱛᱟᱱ ᱨᱮ ᱫᱟᱨᱮ ᱟᱸᱡᱚᱢ ᱠᱮᱫᱟ ᱵᱤᱱ?
ᱦᱚᱸ ᱟᱸᱡᱚᱢ ᱠᱮᱫᱟᱞᱤᱧ᱾
ᱵᱟᱵᱤᱱ-ᱵᱟᱵᱤᱱ ᱵᱟᱲᱟᱭᱟ?
ᱵᱟ ᱵᱟᱞᱤᱧ ᱞᱟᱹᱭ ᱫᱟᱲᱮᱜᱭᱟᱜ ᱠᱟᱱᱟ, ᱟᱹᱵᱤᱱ ᱜᱮ ᱞᱟᱹᱭ ᱵᱤᱱ ᱢᱟ?
ᱚᱱᱟ ᱫᱚ ᱦᱳᱭᱳᱜ ᱠᱟᱱᱟ ᱠᱤᱭᱟᱹ ᱵᱟᱦᱟ᱾
ᱦᱩᱸ ᱦᱳᱭ ᱴᱷᱤᱠ ᱜᱮᱭᱟ᱾ ᱟᱹᱞᱤᱧ ᱦᱚᱞᱤᱧ ᱠᱩᱞᱤᱭᱮᱫ ᱵᱤᱱᱟ ᱛᱚᱵᱮ?
ᱦᱩᱸᱻ᱾
ᱠᱩᱫᱩᱢ ᱨᱮ ᱠᱩᱬᱤᱫ ᱠᱩᱬᱤᱫ ᱢᱤᱫᱴᱟᱝ ᱦᱚᱲ ᱥᱮᱛᱟᱜ ᱮ ᱵᱩᱡᱷᱟᱹᱜᱼᱟ, ᱛᱤᱠᱤᱱ ᱮ ᱮᱱᱟᱭ ᱯᱷᱩᱴᱟᱹᱜᱼᱟ᱾
ᱚᱻ ᱚᱱᱟ ᱫᱚ ᱦᱩᱭᱩᱜ ᱠᱟᱱᱟ ᱱᱟᱦᱮᱞ᱾
ᱦᱮᱸ ᱴᱷᱤᱠ ᱜᱮᱭᱟ, ᱦᱮᱸ ᱴᱷᱤᱠ ᱜᱮᱵᱤᱱ ᱞᱟᱹᱭ ᱠᱮᱜᱼᱟ᱾
ᱟᱨ ᱞᱟᱹᱭ ᱫᱟᱲᱮᱧᱟ ᱠᱩᱫᱩᱢ ᱨᱮ ᱠᱩᱲᱤᱫ ᱠᱩᱬᱤᱫ ᱯᱚᱨ ᱯᱚᱨᱠᱚᱢ, ᱯᱟᱨᱠᱚᱢ ᱞᱟᱛᱟᱨ ᱜᱟᱭᱟᱱ ᱜᱩᱭᱩᱝ?
ᱜᱟᱥᱤᱡ᱾
ᱚ ᱦᱮᱸ᱾
ᱦᱚᱸ ᱟᱹᱞᱤᱧ ᱦᱚᱞᱤᱧ ᱠᱩᱞᱤᱭᱮᱫ ᱵᱮᱱᱟ ᱛᱚᱵᱮ?
ᱦᱮᱸ ᱞᱟᱹᱭᱵᱤᱱ᱾
ᱠᱩᱫᱩᱢ ᱨᱮ ᱠᱩᱬᱤᱫ ᱠᱩᱬᱤᱫ ᱛᱭᱨᱩᱭ ᱦᱚᱲ ᱟᱹᱴ ᱨᱩᱣᱟᱹᱜ ᱦᱚᱲ ᱫᱚᱭ ᱛᱷᱤᱨ ᱠᱟᱱᱟ? ᱵᱟ ᱵᱷᱟᱜᱮ ᱞᱮᱠᱟ ᱵᱟᱞᱤᱧ ᱫᱤᱥᱟᱹᱭᱮᱜᱼᱟ᱾ ᱟᱵᱤᱱᱜᱮ ᱞᱟᱹᱭ ᱵᱤᱱ ᱢᱟ?
ᱚ ᱠᱩᱫᱩᱢ ᱨᱮ ᱠᱩᱲᱤᱫ ᱠᱩᱲᱤᱫ ᱨᱩᱣᱟᱹ ᱦᱚᱲ ᱫᱚᱭ ᱛᱷᱤᱨ ᱟᱠᱟᱱᱟ ᱟᱨ ᱰᱟᱠᱛᱟᱨ ᱫᱚᱭ ᱜᱤᱛᱤᱡ ᱟᱠᱟᱱᱟ?
ᱮᱫ ᱪᱚᱝ ᱪᱮᱫ ᱠᱚ ᱞᱟᱹᱭᱟ ᱚᱱᱟ ᱨᱮᱱᱟᱜ ᱛᱮᱞᱟ ᱫᱚ ᱦᱳᱭᱳᱜ ᱠᱟᱱᱟ ᱥᱩᱠᱨᱤ, ᱟᱨ ᱤᱡᱽ, ᱤᱡᱽ ᱡᱚᱝᱤᱡ ᱢᱟ ᱡᱟᱦᱟᱸᱭ ᱢᱟᱱᱮ ᱤᱡᱽ ᱮᱜᱼ ᱟᱭ ᱩᱱᱤᱴᱟᱜ ᱦᱚᱲ᱾
ᱦᱮᱸᱻ ᱦᱮᱸᱻ᱾ ᱠᱩᱫᱩᱢ ᱨᱮ ᱠᱩᱲᱤᱫ ᱠᱩᱲᱤᱫ, ᱦᱮᱸ
ᱚ ᱢᱟ ᱴᱷᱤᱠ ᱜᱮᱭᱟ, ᱞᱟᱹᱭᱵᱤᱱ ᱢᱟ?
ᱠᱩᱫᱩᱢ ᱨᱮ ᱠᱩᱬᱤᱫ ᱠᱩᱬᱤᱫ ᱠᱩᱫᱩᱢ ᱨᱮ ᱠᱩᱬᱤᱫ ᱠᱩᱬᱤᱫ ᱵᱩᱨᱩᱢ ᱠᱚᱜ ᱟᱭ ᱡᱚᱲᱟ ᱫᱚᱭ ᱟᱹᱛᱤᱧᱟ? ᱠᱩᱫᱩᱢ ᱨᱮ ᱠᱩᱲᱤᱫ ᱠᱩᱲᱤᱫ ᱜᱟᱹᱭ ᱫᱚᱭ- ᱜᱟᱹᱭ ᱫᱚᱭ ᱵᱩᱨᱩᱢ ᱠᱚᱜᱼᱟ, ᱟᱨ ᱡᱚᱲᱟ ᱫᱚᱭ ᱟᱹᱛᱤᱧᱟ?
ᱠᱷᱚᱱᱰᱷᱟ᱾
ᱦᱩᱸ-ᱦᱩᱸ᱾ ᱟᱹᱞᱤᱧ ᱫᱚ
ᱠᱩᱫᱩᱢ ᱨᱮ ᱠᱩᱲᱤᱫ ᱠᱩᱲᱤᱫ ᱫᱷᱟᱨᱮ ᱫᱷᱟᱨᱮ ᱛᱮ ᱡᱟᱝ ᱛᱟᱭ ᱛᱟᱞᱟ ᱨᱮᱫᱚ ᱡᱤᱞ ᱛᱟᱭ? ᱢᱟᱱᱮ ᱠᱩᱫᱩᱢ ᱨᱮ ᱠᱩᱲᱤᱫ ᱠᱩᱲᱤᱫ ᱫᱷᱟᱨᱮ ᱨᱮᱫᱚ ᱡᱟᱝ ᱛᱟᱭ, ᱛᱟᱞᱟ ᱨᱮᱫᱚ ᱡᱮᱞ ᱛᱟᱭ?
ᱦᱮᱸ ᱚᱱᱟ ᱫᱚ, ᱚᱱᱟ ᱫᱚ ᱦᱳᱭᱳᱜ ᱠᱟᱱᱟ ᱯᱟᱨᱠᱚᱢ, ᱡᱮᱞᱮᱠᱟ ᱫᱷᱟᱨᱮ ᱫᱷᱟᱨᱮ ᱛᱮᱫᱚ ᱠᱚ ᱤᱭᱟᱹ ᱢᱮᱱᱟᱜᱼᱟ, ᱯᱟᱲᱭᱟᱞᱤ ᱠᱚᱴᱷᱮ ᱟᱨ ᱛᱟᱞᱟ ᱨᱮᱫᱚ ᱚᱱᱟ ᱫᱚ ᱚᱱᱟ ᱫᱚ ᱤᱭᱟᱹ ᱮᱢ ᱦᱳᱭᱳᱜᱼᱟ, ᱛᱚ ᱵᱟᱵᱮᱨ ᱚᱱᱟ ᱫᱚ ᱡᱮᱞ᱾
ᱦᱚᱸ ᱛᱮᱧ ᱠᱟᱜᱼᱟ ᱠᱚ ᱪᱮᱜ ᱾
ᱦᱮᱸ ᱦᱩᱸ ᱾
ᱩᱸ
ᱛᱟᱯᱚᱨᱮ ᱠᱩᱫᱩᱢ ᱨᱮ ᱠᱩᱲᱤᱫ ᱠᱩᱬᱤᱫ ᱜᱚᱲᱟ ᱜᱚᱲᱟ ᱜᱚᱲᱟᱛᱮ ᱜᱟᱹᱭ ᱜᱚᱱᱴᱮ ᱠᱩᱫᱩᱢ ᱨᱮ ᱠᱩᱲᱤᱫ ᱠᱩᱲᱤᱫ ᱜᱟᱰᱟ ᱜᱟᱰᱟ ᱛᱮ ᱜᱚᱭᱴᱷᱟ ᱪᱟᱯᱮ ᱾
ᱚᱱᱟ ᱨᱮᱱᱟᱜ ᱛᱮᱞᱟ ᱫᱚ ᱦᱩᱭᱩᱜ ᱠᱟᱱᱟ ᱨᱚᱴᱮ ᱾
ᱦᱩᱸ ᱦᱩᱸ ᱾
ᱦᱩᱸ ᱴᱷᱤᱠ ᱜᱮᱭᱟ, ᱟᱹᱞᱤᱧ ᱞᱤᱧ ᱞᱟᱹᱭᱮᱜᱼᱟ ᱾ ᱠᱩᱫᱩᱢ ᱨᱮ ᱠᱩᱲᱤᱫ ᱠᱩᱲᱤᱫ ᱪᱮᱛᱟᱱ ᱨᱮ ᱵᱟᱹᱞᱤᱧ ᱫᱤᱥᱟᱹᱭᱮᱼᱟ ᱵᱷᱟᱹᱜᱤ ᱞᱮᱠᱟ ᱟᱹᱵᱤᱱ ᱜᱮ ᱞᱟᱹᱭᱵᱤᱱ ᱢᱟ ᱾
ᱠᱩᱫᱩᱢ ᱨᱮ ᱠᱩᱲᱤᱫ ᱠᱩᱲᱤᱫ ᱪᱮᱛᱟᱱ ᱨᱮ ᱜᱤᱫᱤ ᱛᱩᱠᱟᱹ ᱞᱚᱜ ᱠᱟᱱ ᱞᱟᱛᱟᱨ ᱨᱮ ᱡᱟ ᱡᱟᱣᱟᱱ ᱡᱟᱢᱟᱭ ᱵᱩᱰᱦᱤ ᱠᱤᱱ ᱨᱟᱯᱟᱜ ᱠᱟᱱ ᱾
ᱚᱱᱟ ᱨᱮᱱᱟᱜ ᱛᱮᱞᱟ ᱫᱚ ᱦᱳᱭᱳᱜ ᱠᱟᱱᱟ ᱦᱚᱠᱟ ᱟᱨ ᱠᱩᱞᱠᱟᱹ ᱾
ᱦᱩᱸ ᱦᱩᱸ ᱾ ᱛᱟᱨᱯᱚᱨᱮ ᱢᱮᱱᱟᱜᱼᱟ, ᱠᱩᱫᱩᱢ ᱨᱮ ᱠᱩᱨᱩᱡ ᱠᱩᱲᱤᱡ ᱚᱲᱟᱜ ᱤᱧ ᱵᱮᱱᱟᱣ ᱠᱷᱟᱱ ᱫᱩᱣᱟᱹᱨ ᱵᱟᱹᱧ ᱫᱚᱦᱚᱭᱟ ᱟᱨ ᱫᱩᱣᱟᱹᱨ ᱤᱧ ᱵᱮᱱᱟᱣ ᱠᱷᱟᱱ ᱚᱲᱟᱜ ᱨᱮᱜᱮ ᱵᱟᱹᱧ ᱛᱟᱦᱮᱱᱟ ᱾
ᱞᱩᱢᱟᱹᱝ ᱛᱮᱡᱩ ᱛᱮᱞᱟ ᱫᱚ ᱦᱩᱭᱩᱜ ᱠᱟᱱᱟ ᱾ ᱟᱻ ᱴᱷᱤᱠ ᱜᱮᱭᱟ ᱛᱟᱯᱚᱨᱮ ᱟᱹᱞᱤᱧ ᱞᱤᱧ ᱞᱮᱫᱼᱟ ᱛᱚᱵᱮ ᱠᱩᱫᱩᱢ ᱨᱮ ᱠᱩᱲᱤᱫ ᱠᱩᱲᱤᱫ ᱜᱤᱫᱤ ᱛᱚᱭ ᱡᱚᱢᱮ ᱠᱟᱱ ᱢᱚᱪᱟ ᱛᱮᱫᱚᱭ ᱤᱡ ᱫᱟ ᱾ ᱤᱡᱟ ᱡᱟᱸᱜᱟ ᱛᱮᱫᱚ ᱦᱟᱯᱮ, ᱵᱷᱟᱜᱮ ᱞᱮᱠᱟᱞᱤᱤᱧ ᱠᱩᱫᱩᱢ ᱨᱮ ᱠᱩᱲᱤᱫ ᱠᱩᱲᱤᱫ ᱡᱟᱸᱜᱟ ᱛᱮᱫᱚᱭ ᱡᱚᱢᱟ ᱟᱨ ᱢᱚᱪᱟ ᱛᱮᱫᱚᱭ ᱤᱡᱟ ᱾
ᱦᱩᱸ ᱚᱱᱟ ᱫᱚ ᱦᱩᱭᱩᱜ ᱠᱟᱱᱟ ᱫᱟᱨᱮ ᱾
ᱦᱩᱸ ᱴᱷᱤᱠ ᱵᱤᱱ ᱞᱟᱹᱭ ᱠᱟᱜᱼᱟ ᱾
ᱦᱮᱸ ᱠᱩᱫᱩᱢ ᱨᱮ ᱛᱟᱯᱚᱨᱮ ᱞᱤᱝ ᱞᱤᱧ ᱞᱟᱹᱭᱟ ᱠᱩᱫᱩᱢ ᱨᱮ ᱠᱩᱲᱤᱫ ᱠᱩᱲᱤᱫ ᱢᱟᱹᱡᱷᱤ ᱠᱚᱭᱤᱡ ᱠᱟᱨ ᱠᱟᱹᱟᱹᱨᱤ ᱠᱟᱹᱨᱤ ᱜᱟᱹᱭ ᱢᱟᱹᱡᱷᱤ ᱠᱩᱭᱤᱡ ᱠᱟᱹᱟᱹᱨᱤ ᱜᱟᱹᱭ ᱦᱟᱺᱰᱤ ᱴᱤᱭᱟ ᱦᱟᱹᱴᱤᱧ ᱦᱟᱸᱰᱤᱭᱟᱭ ᱵᱟᱹᱴᱤ ᱵᱟᱹᱴᱤ ᱛᱚᱣᱟ ᱭᱟᱭ ᱾ ᱵᱟᱹᱴᱤ ᱵᱟᱹᱴᱤᱭ ᱛᱚᱣᱟᱭᱟ ᱦᱩᱸ ᱢᱟᱹᱡᱷᱤ ᱠᱚᱨᱮᱱ ᱠᱟ ᱠᱟᱹᱲᱢᱤ ᱜᱟᱹᱭ ᱠᱟᱹᱲᱤ ᱜᱟᱹᱭ ᱠᱟᱹᱲᱤ ᱜᱟᱹᱭ ᱵᱟᱹᱴᱤ ᱵᱟᱹᱴᱤ ᱭᱮ ᱛᱚᱣᱟᱭᱟ ᱾
ᱚᱱᱟ ᱨᱮᱱᱟᱜ ᱛᱮᱞᱟ ᱫᱚ ᱦᱩᱭᱩᱜ ᱠᱟᱱᱟ ᱦᱟᱺᱰᱤ ᱴᱩᱠᱩᱡ ᱾
ᱦᱩᱸ ᱦᱩᱸ ᱾
ᱴᱷᱤᱠ ᱜᱮᱭᱟ
ᱦᱩᱸ ᱾
ᱟᱹᱞᱤᱧ ᱞᱤᱧ ᱞᱟᱹᱭᱮ-ᱟ ᱾ ᱠᱩᱫᱩᱢ ᱨᱮ ᱠᱩᱲᱤᱫ ᱠᱩᱲᱤᱫ ᱦᱚᱲ ᱦᱚᱲ ᱛᱮ ᱯᱩᱰ ᱥᱟᱺᱰᱤ ᱠᱚ ᱛᱟᱣᱟᱜ ᱤᱫᱤᱭᱮ ᱠᱟᱱᱟ ᱾
ᱦᱩᱸ ᱚᱱᱟ ᱨᱮᱱᱟᱜ ᱛᱮᱞᱟ ᱫᱚ ᱦᱩᱭᱩᱜᱼᱟ ᱥᱩᱱᱩᱡ ᱾
ᱦᱩᱸ ᱴᱷᱤᱠ ᱜᱮᱭᱟ ᱾
ᱛᱟᱯᱚᱨᱮ ᱦᱩᱭᱩᱜ ᱠᱟᱱᱟ ᱠᱩᱫᱩᱢ ᱨᱮ ᱠᱩᱲᱤᱫ ᱠᱩᱲᱤᱫ ᱢᱤᱫᱴᱟᱝ ᱚᱲᱟᱜ ᱨᱮ ᱵᱟᱨᱭᱟ ᱫᱩᱣᱟᱹᱨ ᱾
ᱢᱩ ᱚᱱᱟ ᱨᱮᱱᱟᱝ ᱛᱮᱞᱟ ᱫᱚ ᱦᱩᱭᱩᱜ ᱠᱟᱱᱟ ᱢᱩ ᱾
ᱦᱮᱸ ᱦᱮᱸ ᱦᱮᱸ ᱛᱟᱨᱯᱚᱨᱮ ᱢᱮᱱᱟᱜᱼᱟ ᱠᱩᱫᱩᱢ ᱨᱮ ᱠᱩᱲᱤᱫ ᱠᱩᱲᱤᱫ ᱩᱸ ᱡᱮᱣᱮᱫ ᱦᱚᱲ ᱫᱚᱭ ᱛᱷᱟᱯᱟ ᱛᱷᱟᱯᱟᱭ ᱮᱫᱟ ᱜᱚᱡ ᱦᱚᱲ ᱫᱚᱭ ᱫᱟᱹᱲ ᱮᱫᱟ
ᱚᱱᱟ ᱨᱮᱱᱟᱜ ᱛᱮᱞᱟ ᱫᱚ ᱦᱩᱭᱩᱜ ᱠᱟᱱᱟ ᱥᱟᱭᱠᱮᱞ
ᱦᱩᱸ ᱦᱩᱸ
ᱴᱷᱤᱠ ᱜᱮᱭᱟ ᱛᱚᱵᱮ ᱟᱞᱤᱧ ᱞᱤᱧ ᱞᱟᱹᱭᱮᱫᱼᱟ ᱛᱚᱵᱮ
ᱦᱮᱸ ᱢᱟ
ᱠᱩᱫᱩᱢ ᱨᱮ ᱠᱩᱲᱤᱫ ᱠᱩᱲᱤᱫ ᱚᱲᱟᱜ ᱵᱷᱤᱛᱤᱨ ᱨᱮ ᱚᱲᱟᱜ ᱢᱮᱱᱟᱜ ᱨᱚᱦᱚᱲ ᱚᱲᱟᱜ ᱵᱷᱤᱛᱤᱨ ᱨᱮ ᱚᱲᱟᱜ ᱢᱮᱱᱟᱜ ᱨᱮᱦᱚᱸ ᱫᱩᱣᱟᱹᱨ ᱫᱚ ᱵᱟᱹᱱᱩᱜ
ᱦᱩᱸ ᱚᱱᱟ ᱫᱚ ᱦᱩᱭᱩᱜ ᱠᱟᱱᱟ ᱢᱚᱥᱟᱨᱤ ᱡᱟᱦᱟᱸ ᱫᱚ ᱚᱲᱟᱜ ᱵᱷᱤᱛᱤᱨ ᱨᱮᱦᱚᱸ ᱚᱲᱟᱜ ᱢᱮᱱᱟᱜ ᱢᱟᱱᱮ ᱢᱚᱥᱟᱨᱤ ᱵᱷᱤᱛᱤᱨ ᱨᱮᱦᱚᱸ ᱚᱲᱟᱜ ᱢᱮᱱᱟᱜᱼᱟ ᱛᱚᱵᱮ ᱢᱟᱱᱮ ᱠᱷᱳᱯ ᱢᱮᱱᱟᱜᱼᱟ ᱛᱚᱵᱮ ᱫᱩᱣᱟᱹᱨ ᱫᱚ ᱵᱟᱹᱱᱩᱜᱼᱟ ᱦᱩᱸ ᱦᱩᱸ ᱠᱩᱫᱩᱢ ᱨᱮ ᱠᱩᱲᱤᱫ ᱠᱩᱲᱤᱫ ᱦᱮᱸ ᱠᱩᱲᱤᱫ ᱢᱤᱫᱴᱟᱝ ᱦᱚᱲᱮ ᱦᱚᱲ ᱡᱟᱦᱟᱸᱭ ᱛᱮᱭ ᱥᱤᱭᱚᱜᱼᱟ ᱚᱱᱟ ᱛᱮᱜᱮᱧ ᱟᱲᱜᱚᱢᱟ ᱠᱩᱫᱩᱢ ᱨᱮ ᱠᱩᱲᱤᱫ ᱠᱩᱲᱤᱫ ᱢᱤᱫ ᱦᱚᱲ ᱡᱟᱦᱟᱸ ᱛᱮᱜᱮᱭ ᱥᱤᱭᱳᱜᱼᱟ ᱚᱱᱟ ᱛᱮᱜᱮᱭ ᱟᱲᱜᱚᱢᱟ
ᱦᱮᱸ ᱚᱱᱟ ᱨᱮᱱᱟᱜ ᱛᱮᱞᱟ ᱫᱚ ᱦᱩᱭᱩᱜ ᱠᱟᱱᱟ ᱫᱟᱹᱛᱟᱹᱱᱤ ᱡᱟᱦᱟᱸ ᱢᱟᱱᱮ ᱡᱟᱦᱟᱸ ᱛᱮᱢ ᱫᱟᱹᱛᱟᱹᱱᱤᱜ ᱫᱚ ᱚᱱᱟ ᱛᱮᱜᱮ ᱛᱚᱢ ᱦᱟᱛᱟᱨᱚᱜᱼᱟ ᱥᱮ
ᱦᱩᱸ ᱦᱩᱸ ᱦᱩᱸ
ᱦᱩᱸ ᱚᱱᱟᱛᱮ
ᱛᱟᱯᱚᱨ ᱨᱮ ᱞᱟᱹᱭ ᱵᱤᱱ
ᱞᱟᱹᱭ ᱟᱹᱞᱤᱧ ᱠᱩᱫᱩᱢ ᱨᱮ ᱠᱩᱲᱤᱫ ᱠᱩᱲᱤᱫ ᱨᱟᱹᱯᱩᱫ ᱨᱟᱹᱯᱩᱫ ᱚᱲᱟᱜ ᱨᱮ ᱠᱚᱜ ᱠᱚ ᱮᱱᱮᱡ ᱠᱟᱱ
ᱱᱚᱣᱟ ᱫᱚ ᱦᱩᱭᱩᱜ ᱠᱟᱱᱟ ᱠᱷᱟᱹᱡᱟᱹᱲᱤ ᱟᱛᱟ ᱦᱩᱸ ᱛᱟᱯᱚᱨᱮ ᱟᱞᱤᱧ ᱞᱤᱧ ᱠᱩᱫᱩᱢ ᱨᱮ ᱠᱩᱲᱤᱫ ᱠᱩᱲᱤᱫ ᱵᱩᱨᱩ ᱫᱤᱥᱚᱢ ᱱᱟᱣᱟ ᱯᱮᱲᱟ ᱞᱚᱴᱟ ᱫᱚ ᱫᱟᱜ ᱛᱮᱠᱚ ᱫᱟᱨᱟᱢ ᱠᱚᱣᱟ
ᱩᱸ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱩᱯᱤ
ᱦᱮᱸ ᱦᱮᱸ ᱛᱟᱯᱚᱨᱮ ᱢᱮᱱᱟᱜᱼᱟ ᱠᱩᱫᱩᱢ ᱨᱮ ᱠᱩᱲᱤᱫ ᱠᱩᱲᱤᱫ ᱵᱟᱨ ᱵᱟᱨᱭᱟᱝ ᱜᱟᱛᱮ ᱫᱤᱫᱤᱨᱟᱜ ᱢᱤᱫ ᱛᱮᱠᱤᱱ ᱢᱤᱫ ᱛᱮᱠᱤᱱ ᱫᱟᱲᱟᱱᱟ
ᱢᱮᱫ